ᱦᱮᱸ ᱟᱸᱡᱚᱢᱚᱜ ᱠᱟᱱᱟ᱾
ᱩᱸ ᱪᱮᱜ ᱮᱢ ᱪᱤᱠᱟᱹᱭᱮᱫᱟ?
ᱮᱸ ᱫᱩᱲᱩᱵ ᱠᱟᱱᱤᱧ, ᱟᱢ ᱫᱚ?
ᱤᱧ ᱦᱚᱸᱧ ᱫᱩᱲᱩᱵ ᱵᱟᱲᱟ ᱟᱠᱟᱱ ᱜᱮᱭᱟ, ᱪᱮᱫ ᱠᱚᱢ ᱪᱟᱠᱟᱹᱼᱼ
ᱩᱸ ᱞᱟᱯᱟᱭ ᱜᱮᱭᱟᱢ ᱛᱚ? ᱪᱤᱠᱟᱹ ᱜᱮ ᱵᱟᱸᱝᱻ ᱟᱯᱼᱼ ᱯᱟᱲᱦᱟᱣ ᱵᱟᱲᱟ ᱦᱩᱭᱮᱱᱟ ᱦᱩᱸ ᱯᱟᱲᱦᱟᱣ ᱵᱟᱲᱟ ᱦᱩᱭᱮᱱᱟ,
ᱟᱪᱪᱼᱼ ᱟᱪᱪᱷᱟ
ᱥᱳᱨ ᱨᱮ ᱵᱤᱱᱤᱰ ᱠᱚᱸ ᱢᱮᱱᱟᱜ ᱠᱟᱫᱟ ᱟᱫᱚ ᱯᱟᱲᱦᱟᱜ ᱦᱩᱭᱩᱜ ᱠᱟᱱᱟ᱾
ᱟᱪᱪᱷᱟ
ᱚᱸ ᱚᱲᱟᱜ ᱦᱚᱲ ᱠᱚᱫᱚ ᱱᱟᱯᱟᱭ ᱜᱮᱭᱟ ᱠᱚ?
ᱦᱮᱸ ᱚᱲᱟᱜ ᱦᱚᱲ ᱫᱚ ᱱᱟᱯᱟᱭ ᱜᱮ ᱱᱤᱛᱚᱜ ᱫᱚ ᱡᱚᱛᱚᱜᱮ ᱱᱟᱯᱟᱭ ᱜᱮ ᱢᱮᱱᱟᱜ ᱞᱮᱭᱟ ᱚᱲᱟᱜ ᱨᱮ᱾ ᱟᱯᱮ ᱜᱮ ᱪᱮᱫ ᱞᱮᱠᱟ ᱢᱮᱱᱟᱜ ᱯᱮᱭᱟ?
ᱦᱩᱸ ᱟᱞᱮ ᱦᱚᱸ ᱱᱟᱯᱟᱭ ᱜᱮ ᱢᱮᱱᱟᱜ ᱠᱟᱜ ᱞᱮᱭᱟ᱾
ᱟᱪᱪᱷᱟ
ᱟᱨ ᱫᱟᱜ ᱡᱟᱹᱯᱩᱫ ᱟᱯᱮ ᱥᱮᱫ ᱚᱠᱟ ᱞᱮᱠᱟ ᱛᱟᱦᱚᱞᱮ᱾
ᱫᱟᱜ ᱡᱟᱹᱯᱩᱫ ᱫᱚ ᱟᱫᱚ ᱛᱮᱦᱮᱧ ᱫᱚ ᱵᱟᱭ ᱫᱟᱜ ᱟᱠᱟᱫᱟ, ᱛᱮᱦᱮᱧ ᱫᱚ ᱠᱷᱟᱡ ᱥᱮᱛᱩᱝ ᱠᱮᱫᱟᱭ ᱫᱚᱢᱮ ᱜᱮ᱾
ᱦᱚᱭ ᱦᱚᱞᱟ ᱢᱟᱱᱫᱷᱮᱨ ᱫᱚ ᱫᱟᱜ ᱠᱮᱜ ᱜᱮᱭᱟᱭ ᱛᱟᱦᱚᱞᱮ᱾
ᱦᱚᱞᱟ ᱢᱟᱸᱫᱷᱮᱨ ᱫᱚ ᱫᱟᱜ ᱫᱚᱭ ᱫᱟᱜ ᱠᱮᱫᱟ, ᱟᱫᱚ ᱚᱱᱠᱟ ᱦᱚᱸ ᱵᱟᱝ ᱚᱱᱟ ᱠᱟᱹᱴᱤᱡ ᱠᱟᱹᱴᱤᱡ ᱫᱟᱜ ᱫᱟᱭ ᱟᱨᱦᱚᱭ ᱟᱥᱟᱲ ᱫᱟ ᱚᱱᱮ ᱚᱱᱠᱟᱭ ᱫᱟᱜ ᱠᱮᱫᱟ᱾
ᱚ ᱱᱚᱛᱮ ᱫᱚ ᱵᱷᱟᱜᱤ ᱜᱮᱭ ᱫᱟᱜ ᱠᱮᱫᱟᱭ, ᱦᱚᱞᱟ ᱢᱟᱸᱫᱷᱮᱨ ᱨᱮ ᱫᱚ ᱦᱚᱞᱟ ᱫᱚ ᱟᱨᱚ ᱵᱮᱥ ᱵᱷᱟᱜᱤ ᱜᱮᱭ ᱫᱟᱜ ᱠᱮᱫᱟᱭ᱾
ᱟᱪᱪᱷᱟ, ᱟᱫᱚ ᱛᱟᱦᱚᱞᱮ ᱱᱤᱛᱚᱜ ᱫᱚ
ᱦᱮᱸ
ᱦᱮᱸ ᱞᱟᱹᱭᱮᱫ ᱛᱟᱦᱮᱸᱱᱤᱧ ᱤᱭᱟᱹ ᱟᱫᱚ ᱛᱟᱦᱚᱞᱮ ᱟᱢᱫᱚ ᱪᱮᱫᱠᱟ ᱤᱭᱟᱹ ᱟᱹᱛᱳ ᱫᱤᱥᱚᱢ ᱨᱮᱢ ᱛᱟᱦᱮᱸᱱ ᱠᱟᱱᱟ ᱥᱮ ᱵᱟᱡᱟᱨ ᱨᱮ?
ᱮᱸᱜ ᱱᱤᱛᱳᱜ ᱫᱚ ᱵᱟᱡᱟᱨ ᱨᱮ ᱢᱮᱱᱟᱜ ᱠᱟᱫᱤᱧᱟ᱾
ᱚ ᱟᱪᱪᱷᱟ
ᱟᱹᱛᱳ ᱫᱤᱥᱚᱢ ᱨᱮᱫᱚ ᱵᱟᱝ᱾
ᱯᱟᱲᱦᱟᱣ ᱠᱚᱫᱚ ᱛᱟᱦᱚᱞᱮ ᱟᱹᱣᱨᱤ ᱯᱩᱨᱟᱹᱜᱼᱟ ᱵᱟᱝ?
ᱦᱮᱸ ᱟᱹᱣᱨᱤ ᱯᱩᱨᱟ. ᱜᱼᱟ᱾ ᱪᱟᱞᱟᱜ ᱠᱟᱱ ᱜᱮᱭᱟ ᱵᱤᱱᱤᱰ ᱠᱚ ᱥᱩᱨ ᱨᱮ ᱢᱮᱱᱟᱜ ᱟᱠᱟᱫᱟ, ᱪᱟᱞᱟᱜ ᱠᱟᱱ ᱜᱮᱭᱟ ᱵᱤᱱᱤᱰ ᱠᱚᱦᱚᱸ᱾
ᱟᱪᱪᱷᱟ ᱟᱫᱚ ᱛᱟᱦᱚᱞᱮ ᱱᱚᱝᱠᱟ ᱚᱲᱟᱜ ᱠᱚ ᱵᱟᱢ ᱥᱮᱱ ᱟᱠᱟᱱᱟ?
ᱦᱮᱸ ᱥᱮᱱ ᱦᱩᱭ ᱞᱮᱱ ᱜᱮᱭᱟ ᱠᱤᱪᱷᱩ ᱫᱤᱱ ᱢᱟᱲᱟᱝ ᱜᱮ᱾ ᱥᱮᱱ ᱠᱟᱛᱮ ᱦᱮᱡ ᱦᱩᱭᱱᱟ ᱟᱨ ᱤᱭᱟᱹ ᱠᱚ ᱠᱷᱮᱛ ᱠᱚ ᱠᱚ ᱞᱚᱥᱚᱫ ᱮᱫᱟᱠᱚ ᱨᱚᱦᱚᱭ ᱞᱟᱹᱜᱤᱫ᱾
ᱚ ᱛᱟᱦᱚᱞᱮ ᱟᱯᱮ ᱥᱮᱫ ᱫᱚ ᱛᱟᱦᱚᱞᱮ ᱠᱚ ᱟᱹᱰᱤ ᱞᱟᱦᱟ ᱛᱮᱠᱚ ᱨᱚᱦᱚᱭᱟ ᱟᱞᱮ ᱥᱮᱫ ᱫᱚ ᱮᱠᱷᱚᱱᱳ ᱟᱣᱨᱤ᱾ ᱚᱱᱠᱟ ᱥᱤ ᱟᱹᱣᱨᱤ ᱞᱮ ᱥᱤᱭᱟ ᱮᱠᱷᱚᱱ ᱵᱷᱟᱜᱮ ᱫᱟᱜ ᱵᱟᱭ ᱫᱟᱜ ᱮᱫᱟ ᱛᱟᱦᱚᱞᱮ, ᱚᱱᱟ ᱠᱷᱟᱹᱛᱤᱨ ᱟᱫᱚ ᱠᱷᱮᱛ ᱨᱮ ᱫᱟᱜ ᱦᱚᱸ ᱵᱟᱝ ᱛᱚᱸᱵᱟᱣ ᱠᱟᱱᱟ ᱪᱤᱠᱟᱹᱢ ᱥᱤᱭᱟ, ᱛᱟᱦᱚᱞᱮ ᱥᱤ ᱦᱚᱸ ᱵᱟᱝ ᱜᱟᱱᱚᱜ ᱠᱟᱱᱟ ᱟᱫᱚ ᱤᱱᱟᱹ ᱠᱷᱟᱹᱛᱤᱨ ᱵᱟᱞᱮ ᱨᱚᱦᱚᱭ ᱫᱟᱲᱮᱜ ᱠᱟᱱᱟ᱾
ᱚ ᱟᱞᱮ ᱥᱮᱫ ᱫᱚ ᱞᱟᱦᱟ ᱨᱮᱜᱮ ᱪᱟᱨᱟ ᱫᱚ ᱤᱭᱟᱹ ᱠᱟᱱ ᱛᱟᱦᱮᱫ᱾ ᱦᱟᱞᱠᱟ ᱦᱟᱞᱠᱟ ᱦᱳᱭ ᱠᱟᱱ ᱛᱟᱦᱮᱸᱱ ᱟᱨ ᱱᱤᱛᱚᱜ ᱫᱚ ᱠᱟᱹᱴᱤᱡ ᱠᱤᱪᱷᱩ ᱜᱟᱱ ᱫᱚ ᱦᱟᱨᱟᱣ ᱠᱟᱱᱟ᱾ ᱟᱫᱚ ᱚᱱᱟ ᱜᱮ ᱞᱚᱥᱚᱫ ᱫᱟᱠᱚ ᱠᱷᱮᱛ ᱠᱚᱨᱮ ᱫᱚᱠᱚ ᱨᱚᱦᱚᱭ ᱠᱟᱜ ᱦᱩᱭᱩᱜᱼᱟ᱾ ᱱᱤᱛᱳᱜ ᱫᱚ ᱫᱟᱜ ᱮᱫᱟᱭ᱾ ᱛᱚ ᱛᱟᱦᱚᱞᱮ ᱱᱤᱛᱚᱜ ᱫᱚ ᱵᱷᱟᱜᱤ ᱜᱮ ᱞᱚᱥᱚᱫ ᱠᱚ ᱵᱟᱝ ᱦᱩᱭᱩᱜ ᱠᱟᱱᱟ, ᱟᱫᱚ ᱛᱟᱦᱚᱞᱮ ᱨᱚᱦᱚᱭ ᱦᱩᱭ ᱞᱮᱱ ᱜᱮ ᱛᱤᱱᱟᱹᱜ ᱜᱟᱱ ᱦᱟᱨᱟ ᱟᱠᱟᱱᱟ ᱪᱟᱨᱟ ᱠᱚ᱾ ᱱᱮᱦᱚᱲ ᱫᱚ ᱠᱷᱮᱛ ᱥᱮᱫ ᱫᱚ ᱥᱮᱱ ᱫᱚ ᱵᱟᱝ ᱦᱩᱭ ᱠᱟᱱᱟ᱾
ᱟᱫᱚ ᱦᱮᱸ ᱟᱫᱚ ᱦᱤᱛᱚᱜ ᱫᱚ ᱪᱤᱠᱟᱹᱛᱮ ᱥᱚᱢᱚᱭ ᱦᱳᱭ ᱟᱵᱚᱱᱟ ᱟᱫᱚ ᱦᱚᱸᱜᱼᱚᱭ ᱡᱩᱫᱤ ᱚᱞᱚᱜ ᱯᱟᱲᱦᱟᱣ ᱠᱷᱟᱹᱛᱤᱨ ᱟᱵᱚ ᱡᱩᱫᱤ ᱱᱚᱜᱼᱚᱭ ᱵᱟᱭᱨᱮ ᱨᱮ ᱛᱟᱦᱮᱸ ᱦᱩᱭᱩᱜ ᱛᱟᱵᱚᱱᱟ ᱵᱟᱡᱟᱨ ᱥᱮᱫ ᱨᱮ ᱛᱟᱦᱚᱞᱮ, ᱟᱫᱚ ᱦᱤᱛᱚᱜ ᱫᱚ ᱦᱩᱲᱩ ᱨᱚᱦᱚᱭ ᱪᱟᱥᱵᱟᱥ ᱠᱚᱫᱚ ᱦᱤᱛᱚᱜ ᱫᱚ ᱵᱟᱵᱚᱱ ᱜᱟᱱᱟ᱾ ᱟᱫᱚ ᱡᱟ ᱠᱚ ᱠᱚᱨᱟᱣᱟ ᱟᱭᱳ ᱵᱟᱵᱟ᱾ ᱵᱟᱵᱟ ᱜᱮᱠᱚ ᱠᱚᱨᱟᱣᱟ ᱟᱫᱚ ᱩᱱᱠᱩ ᱴᱷᱮᱱ ᱡᱟ ᱜᱮ ᱠᱷᱚᱵᱚᱨ ᱵᱚᱱ ᱦᱟᱛᱟᱣ ᱛᱚᱵᱩ ᱦᱚᱸ ᱛᱚ ᱠᱷᱚᱵᱚᱨ ᱫᱚᱵᱚᱱ ᱦᱟᱛᱟᱣ ᱜᱮᱭᱟ ᱦᱮᱸ ᱥᱮ ᱵᱟᱝ᱾ ᱛᱤᱱᱟᱹᱜ ᱪᱮᱫ ᱯᱮ ᱪᱤᱠᱟᱹᱭᱫᱟ ᱵᱟᱯᱮ ᱪᱤᱠᱟᱹᱭᱫᱟ ᱟᱫᱚ᱾
ᱦᱩᱸ ᱠᱷᱚᱵᱚᱨ ᱫᱚ ᱦᱟᱛᱟᱜ ᱠᱟᱱ ᱜᱮᱭᱟ ᱫᱤᱱ ᱯᱨᱟᱭ ᱞᱮᱠᱟ ᱜᱮ ᱦᱟᱛᱟᱜ ᱠᱟᱱ ᱜᱮᱭᱟ᱾ ᱨᱚᱦᱚᱭ ᱠᱚ ᱛᱤᱱᱟᱹᱜ ᱥᱟᱺᱜᱤᱧ ᱦᱩᱭᱱᱟ ᱥᱮ ᱵᱟᱝ ᱦᱩᱭᱱᱟ ᱚᱱᱟ ᱠᱚ᱾ ᱠᱷᱚᱵᱚᱨ ᱫᱚ ᱫᱚᱦᱚ ᱫᱚ ᱦᱩᱭᱩᱜ ᱠᱟᱱ ᱜᱮᱭᱟ᱾
ᱦᱳᱭ ᱟᱫᱚ ᱛᱟᱦᱚᱞᱮ ᱱᱚᱣᱟ ᱚᱞᱚᱜ ᱯᱟᱲᱦᱟᱣ ᱛᱟᱯᱚᱨᱮ ᱟᱫᱚ᱾ ᱮᱸ ᱪᱮᱫ ᱠᱚ ᱢᱟᱱᱮ ᱠᱚᱨᱟᱣ ᱨᱮᱱᱟᱜ ᱢᱚᱱᱮ ᱦᱮᱱᱟᱜ ᱛᱟᱢᱟ ᱟᱨᱠᱤ᱾
ᱮᱸ ᱢᱚᱱᱮ ᱫᱚ ᱚᱱᱠᱟ ᱢᱚᱛᱚ ᱦᱟᱯᱮ ᱵᱟᱹᱱᱩᱜ ᱠᱟᱫᱟ᱾ ᱩᱱᱟ. ᱜ ᱜᱟᱦᱤᱨ ᱠᱟᱛᱮᱜ ᱫᱚ᱾
ᱟᱪᱪᱷᱟ ᱱᱤᱭᱟᱹ ᱡᱟᱸᱦᱟᱢ ᱯᱟᱲᱦᱟᱜ ᱠᱟᱱᱟ ᱱᱤᱭᱟᱹᱜᱮ ᱢᱩᱪᱟᱹᱫ ᱯᱟᱲᱦᱟᱣ ᱚᱱᱠᱟ ᱥᱮ ᱪᱮᱫᱞ ᱞᱮᱠᱟ᱾
ᱢᱩᱪᱟᱹᱫ ᱫᱚ ᱵᱟᱝ ᱟᱨᱠᱤ ᱱᱚᱣᱟ ᱯᱟᱲᱦᱟᱣ ᱯᱚᱨᱮ ᱟᱨᱚ ᱠᱚᱨᱟᱣ ᱦᱩᱭᱩᱜᱼᱟ᱾
ᱟᱪᱪᱷᱟ
ᱢᱚᱱᱮ ᱫᱚ ᱢᱮᱱᱟᱜ ᱠᱟᱫᱟ ᱪᱮᱸᱛᱟᱱ ᱥᱮᱫ ᱜᱮ ᱪᱟᱞᱟᱣ ᱨᱮᱱᱟᱜ ᱫᱚ᱾ ᱛᱤᱱᱟᱹᱜ ᱪᱮᱛᱟᱱ ᱪᱟᱞᱟᱣ ᱜᱟᱱᱚᱜᱼᱟ ᱢᱟᱱᱮ ᱪᱟᱞᱟᱣ ᱫᱟᱲᱮᱤᱧ᱾
ᱦᱩᱸ
ᱩᱱᱟ. ᱜ ᱜᱮ ᱱᱟᱯᱟᱭᱚᱜᱼᱟ᱾ ᱢᱚᱱᱮ ᱫᱚ ᱢᱮᱱᱟᱜ ᱠᱟᱫ ᱜᱮᱭᱟ ᱪᱮᱸᱛᱟᱱ ᱥᱮᱫ ᱜᱤᱧ ᱪᱟᱞᱟᱣ ᱤᱫᱤᱭᱟ᱾
ᱦᱳᱭ ᱚᱱᱟᱜᱮ ᱡᱩᱫᱤ ᱪᱷᱩᱴᱟᱹᱣ ᱨᱮᱢ ᱛᱟᱸᱦᱮᱱᱟ ᱦᱳᱭ ᱫᱚ ᱦᱳᱭᱳᱜᱼᱟ ᱪᱮᱫᱟᱜ ᱵᱟᱝ ᱦᱩᱭᱩᱜᱼᱟ᱾
ᱦᱮᱸ ᱚᱱᱟ ᱛᱟᱭᱚᱢ ᱛᱮ ᱛᱟᱸᱦᱮᱱ ᱦᱩᱭᱩᱜᱼᱟ᱾
ᱦᱳᱭ ᱪᱷᱩᱴᱟᱹ ᱨᱮᱢ ᱛᱟᱦᱮᱸ ᱞᱮᱱᱠᱷᱟᱱ ᱡᱚᱛᱚ ᱡᱤᱱᱤᱥ ᱜᱮ ᱦᱩᱭᱩᱜᱼᱟ, ᱟᱨ ᱡᱩᱫᱤ ᱜᱤᱛᱤᱡ ᱠᱟᱛᱮ ᱡᱩᱫᱤ ᱠᱩᱠᱢᱩᱢ ᱧᱮᱞᱟ ᱛᱟᱦᱚᱞᱮ ᱠᱤ ᱦᱩᱭᱩᱜᱼᱟ᱾
ᱛᱟᱦᱞᱮ ᱫᱚ ᱪᱮᱫ ᱜᱮ ᱵᱟᱝ ᱦᱳᱭᱳᱜᱼᱟ ᱥᱩᱫᱩ ᱠᱩᱠᱢᱚ ᱧᱮᱞ ᱜᱮ ᱦᱳᱭᱳᱜᱼᱟ᱾
ᱦᱳᱭ
ᱠᱟᱹᱢᱤ ᱫᱚ ᱵᱟᱝ ᱦᱩᱭᱩᱜᱼᱟ ᱪᱮᱫ ᱜᱮ᱾
ᱦᱳᱭ
ᱚᱱᱟ ᱫᱚ ᱢᱮᱸᱫ ᱞᱩᱛᱩᱨᱟᱜ ᱦᱩᱭᱩᱜᱼᱟ ᱥᱮ ᱡᱟᱸᱦᱟ ᱢᱚᱱᱮ ᱟᱜ ᱚᱱᱟ ᱫᱚ ᱢᱮᱫ ᱞᱩᱛᱩᱨ ᱵᱟᱝ ᱢᱮᱫ ᱞᱩᱛᱩᱨᱟᱜ ᱠᱷᱟᱱ ᱫᱚ ᱪᱤᱠᱟᱹᱛᱮ ᱦᱩᱭᱩᱜᱼᱟ᱾
ᱦᱳᱭ ᱟᱫᱚ ᱛᱟᱦᱚᱞᱮ ᱚᱲᱟᱜ ᱠᱚᱨᱮ ᱢᱟᱱᱮ ᱢᱟ ᱵᱟᱵᱟ ᱛᱟᱠᱚ ᱫᱚ ᱪᱮᱫ ᱞᱮᱠᱟ ᱪᱟᱥ ᱵᱟᱲᱟ᱾ ᱤᱭᱟᱹ ᱚᱱᱟ ᱵᱟᱫ ᱠᱟ ᱠᱟᱛᱮᱫ ᱟᱫᱚ ᱮᱴᱟᱜ ᱠᱤᱪᱷᱩ ᱟᱫᱚ ᱠᱟᱹᱢᱤ ᱠᱚ᱾
ᱵᱟᱝᱜᱮ ᱮᱴᱟᱜ ᱠᱤᱪᱷᱩ ᱠᱟᱹᱢᱤ ᱫᱚ ᱪᱮᱫ ᱜᱮ ᱵᱟᱝᱜᱮ ᱪᱟᱥ ᱵᱟᱲᱟ ᱠᱚᱜᱮ ᱦᱩᱭᱩᱜ ᱜᱮᱭᱟ᱾
ᱚᱸ ᱚ
ᱮᱴᱟᱜ ᱠᱤᱪᱷᱩ ᱠᱟᱹᱢᱤ ᱫᱚ ᱪᱮᱫ ᱜᱮ ᱵᱟᱝ ᱚᱲᱟᱜ ᱠᱚᱨᱮᱜᱮ ᱪᱟᱥ ᱠᱚᱫᱚ ᱟᱨ ᱚᱲᱟᱜ ᱨᱮᱜᱮ᱾ ᱚᱱᱟ ᱠᱚᱜᱮ
ᱛᱟᱦᱚᱞᱮ ᱟᱨ ᱦᱚᱜᱼᱚᱭ ᱟᱵᱚᱣᱟᱜ ᱯᱚᱨᱚᱵᱽ ᱯᱟᱛᱟ ᱠᱚ ᱛᱟᱦᱚᱞᱮ ᱧᱮᱞ ᱠᱚ ᱵᱟᱢ ᱥᱮᱱ ᱫᱟᱲᱮ ᱠᱟᱣᱫᱟ᱾
ᱵᱟᱝ ᱵᱟᱝ ᱥᱮᱱ ᱦᱩᱭ ᱠᱟᱱᱟ᱾ ᱚᱸ ᱵᱤᱱᱤᱰ ᱠᱚ ᱛᱟᱸᱦᱮ ᱠᱟᱱᱟ ᱟᱫᱚ ᱥᱮᱱ ᱫᱚ ᱩᱱᱟᱹᱜ ᱫᱚ ᱵᱟᱝ ᱤᱧ ᱢᱚᱱᱮ ᱟᱫᱟᱜᱼᱟ᱾ ᱢᱮᱫᱟᱧ ᱵᱤᱱᱤᱰ ᱥᱟᱢᱱᱮ ᱨᱮ ᱛᱟᱦᱚᱞᱮ ᱟᱫᱚ ᱪᱤᱠᱟᱹᱛᱮᱢ ᱥᱮᱱᱚᱜᱼᱟ, ᱚᱱᱛᱮᱢ ᱥᱮᱱ ᱞᱮᱠᱷᱟᱱ ᱚᱱᱛᱮ ᱛᱟᱭᱚᱢᱚᱜ ᱠᱟᱱᱟ ᱥᱮ᱾
ᱦᱳᱭ ᱦᱳᱭ
ᱟᱫᱚ ᱱᱚᱛᱮ ᱵᱟᱝ ᱥᱮᱱ ᱦᱩᱭ ᱟᱠᱟᱱᱟ ᱟᱨ ᱥᱮᱱᱚᱜ ᱦᱩᱭᱩᱜ ᱜᱮᱭᱟ ᱴᱟᱭᱤᱢ ᱫᱚ ᱢᱮᱱᱟᱜ ᱜᱮᱭᱟ ᱥᱮᱱᱚᱜ ᱨᱮᱱᱟᱜ᱾
ᱦᱳᱭ ᱴᱟᱭᱤᱢ ᱫᱚ ᱢᱮᱱᱟᱜ ᱜᱮᱭᱟ ᱚᱱᱟ ᱠᱚ ᱤᱭᱟᱹ ᱠᱟᱛᱮᱫ ᱯᱚᱨᱚᱵᱽ ᱯᱟᱛᱟ ᱫᱚ᱾ ᱧᱟᱢ ᱫᱚ ᱧᱟᱢᱚᱜ ᱜᱮᱭᱟ ᱟᱨ ᱱᱚᱣᱟ ᱠᱚᱫᱚ ᱚᱞᱚᱜ᱾ ᱯᱟᱲᱦᱟᱣ ᱫᱚ ᱢᱤᱫᱴᱟᱱ ᱥᱚᱢᱚᱭ ᱨᱮᱱᱟᱜ ᱤᱭᱟᱹ ᱠᱟᱱᱟ ᱚᱱᱟ ᱥᱚᱢᱚᱭ ᱨᱮᱜᱮ ᱦᱩᱭᱩᱜᱼᱟ ᱟᱫᱚ ᱚᱱᱟ ᱠᱷᱚᱱ ᱫᱚ᱾ ᱵᱟᱝ ᱦᱩᱭᱩᱜᱼᱟ ᱟᱫᱚ ᱟᱨᱦᱚᱢ ᱵᱚᱭᱮᱥ ᱞᱮᱱᱠᱷᱟᱱ ᱠᱷᱟᱱ ᱥᱮ ᱚᱱᱠᱟ ᱩᱢᱮᱨ ᱠᱚ ᱵᱤᱥᱤ ᱞᱮᱱᱠᱷᱟᱱ ᱟᱫᱚ ᱚᱱᱠᱟ ᱫᱚ ᱯᱟᱲᱦᱟᱣ ᱫᱚ ᱵᱟᱭ ᱵᱩᱡᱷᱟᱹᱣᱟ᱾
ᱦᱮᱸ ᱟᱨ ᱡᱚᱠᱦᱚᱱ ᱯᱟᱲᱦᱟᱜ ᱠᱟᱱᱟᱢ ᱫᱚ, ᱯᱟᱲᱦᱟᱣ ᱦᱩᱭ ᱞᱮᱱᱜᱮ ᱚᱱᱟ ᱠᱚ ᱪᱟᱞᱟᱜ ᱨᱮᱱᱟᱜ ᱚᱠᱛᱚ ᱫᱚ ᱢᱮᱱᱟᱜ ᱟᱠᱟᱜ ᱜᱮᱭᱟ, ᱯᱚᱨᱮ ᱨᱮᱦᱚ ᱜᱟᱱᱚᱜ ᱜᱮᱭᱟ᱾
ᱦᱳᱭ
ᱱᱤᱛᱚᱜ ᱱᱚᱣᱟ ᱜᱮ ᱠᱚᱨᱟᱣ ᱦᱩᱭ ᱞᱮᱱ ᱜᱮ ᱵᱷᱟᱜᱤ ᱞᱮᱠᱟ᱾
ᱦᱳᱭ
ᱛᱟᱯᱚᱨᱮ ᱚᱱᱟ ᱠᱚᱫᱚ
ᱟᱫᱚ ᱛᱟᱦᱚᱞᱮ ᱱᱤᱛᱳᱜ ᱫᱚ ᱛᱟᱦᱚᱞᱮ ᱱᱚᱜᱼᱚᱭ ᱛᱟᱨᱟᱥᱤᱧ ᱫᱚ ᱟᱫᱚ ᱪᱮᱫ ᱠᱚᱯᱮ ᱪᱤᱠᱟᱹᱭᱟ ᱛᱟᱦᱚᱞᱮ?
ᱛᱟᱨᱟᱥᱤᱧ ᱫᱚ ᱡᱚᱢ ᱵᱟᱲᱟ ᱦᱩᱭᱩᱜ ᱜᱮᱭᱟ᱾
ᱟᱪᱪᱷᱟ
ᱛᱟᱨᱯᱚᱨ ᱡᱚᱢ ᱵᱟᱲᱟ ᱦᱟᱛᱮ ᱳ ᱡᱟᱯ ᱡᱟᱹᱯᱤᱫ ᱠᱟᱜ ᱜᱮᱭᱟᱞᱮ ᱛᱚ ᱢᱟᱡᱷᱮ ᱢᱟᱡᱷᱮ ᱫᱚ ᱟᱨ ᱡᱟᱹᱯᱤᱫ ᱠᱷᱚᱱ ᱵᱮᱨᱮᱫ ᱠᱟᱛᱮᱜ ᱫᱚ ᱡᱚᱢ ᱵᱟᱲᱟ ᱠᱚ ᱦᱩᱭᱩᱜ ᱜᱮᱭᱟ᱾ ᱛᱟᱯᱚᱨᱮ ᱫᱚ ᱚᱴᱮᱱ ᱫᱟᱬᱟ ᱵᱟᱲᱟᱭ ᱦᱩᱭ ᱜᱮᱭᱟᱞᱮ ᱫᱟᱬᱟ ᱵᱟᱲᱟᱭ ᱜᱮᱭᱟᱞᱮ ᱢᱟᱡᱟᱱ ᱫᱚ ᱟᱫᱚ ᱪᱤᱠᱟᱹᱭᱟᱢ ᱵᱟᱠᱷᱟᱱ᱾ ᱮᱠᱷᱟᱱ ᱡᱟᱜᱟ ᱵᱷᱟᱜᱮ ᱵᱩᱡᱷᱟᱹᱜᱼᱟ ᱫᱟᱬᱟᱵᱲᱟ ᱦᱚᱸ, ᱥᱟᱨᱟᱫᱤᱱ ᱨᱩᱢ ᱨᱮ ᱛᱟᱦᱮᱱ ᱛᱚ ᱵᱷᱟᱜᱤ ᱵᱟᱝ ᱵᱩᱡᱷᱟᱹᱜᱼᱟ᱾ ᱟᱫᱚ ᱚᱱᱟᱛᱮ ᱠᱟᱹᱴᱤᱡ ᱪᱷᱟᱫᱽ ᱠᱚᱨᱮ ᱜᱮ ᱫᱟᱬᱟ ᱵᱟᱲᱟᱭᱟᱞᱮ᱾
ᱦᱚᱭ ᱫᱟᱬᱟ ᱵᱟᱲᱟ ᱠᱟᱹᱴᱤᱡ ᱠᱟᱹᱴᱤᱡ ᱵᱟᱦᱨᱮ ᱥᱮᱫ ᱠᱟᱹᱴᱤᱡ ᱛᱩᱫ ᱫᱚ ᱟᱹᱰᱤᱜᱮ ᱞᱟᱹᱠᱛᱤ ᱠᱟᱱᱟ᱾ ᱵᱟᱝᱠᱷᱟᱡ ᱫᱚ ᱚᱲᱟᱜ ᱢᱟᱱᱮ ᱨᱩᱢ ᱵᱷᱤᱛᱨᱤ ᱨᱮ ᱚᱲᱟᱜ ᱵᱷᱤᱛᱨᱤ ᱨᱮ ᱛᱟᱦᱮᱸ ᱠᱟᱛᱮᱫ ᱫᱚ ᱵᱷᱟᱜᱮ ᱵᱟᱝ ᱵᱩᱡᱷᱟᱹᱜᱼᱟ ᱢᱤᱫ
ᱦᱮᱸ
ᱟᱹᱰᱤ ᱢᱤᱜᱴᱟᱝ ᱢᱟᱱᱮ ᱜᱩᱱ ᱤᱭᱟᱹ ᱚᱠᱚᱭ ᱠᱚ ᱛᱚᱞ ᱵᱟᱠᱛᱚ ᱠᱟᱜ ᱢᱮ ᱞᱮᱠᱟ, ᱟᱨᱠᱤ ᱚᱱᱟ ᱫᱚ ᱪᱮᱜ ᱞᱮᱠᱟ ᱡᱮ ᱵᱩᱡᱷᱟᱹᱜᱼᱟ᱾
ᱦᱮᱸ ᱛᱚ ᱚᱱᱟ ᱛᱮᱫᱚ ᱢᱟᱡᱟᱱ ᱵᱮᱲᱟ ᱫᱚ ᱠᱟᱹ ᱴᱤᱡ ᱪᱷᱟᱫ ᱠᱚᱨᱮ ᱜᱮ ᱫᱮᱡ ᱵᱟᱲᱟ ᱦᱩᱭᱩᱜ ᱜᱮᱭᱟ ᱟᱨ ᱡᱩᱫᱤ ᱡᱟᱦᱟᱱᱟᱜ ᱵᱟᱡᱟᱨ ᱨᱮ ᱫᱚᱨᱠᱟᱨ ᱛᱟᱦᱮᱱᱟ ᱛᱟᱦᱮᱞᱮ ᱵᱟᱡᱟᱨ ᱥᱮᱫ ᱪᱟᱞᱟᱜ ᱦᱩᱭᱩᱜᱼᱟ᱾
ᱟᱪᱪᱷᱟ
ᱟᱨ ᱦᱮᱜ ᱠᱟᱛᱮᱜ ᱫᱚ ᱯᱟᱲᱦᱟᱜ ᱠᱚ ᱦᱩᱭᱩᱜᱼᱟ᱾
ᱦᱳᱭ ᱦᱳᱭ ᱟᱫᱚ ᱠᱟᱷᱟᱡ, ᱟᱞᱮ ᱫᱚ ᱟᱫᱚ, ᱢᱤᱜ ᱤᱧ ᱫᱚ ᱤᱧ ᱫᱚ ᱦᱚᱜᱼᱚᱭ᱾ ᱡᱚᱛᱚ ᱠᱤᱪᱷᱩ ᱦᱩᱭ ᱠᱟᱱᱟ ᱟᱫᱚ ᱛᱟᱦᱚᱸᱞᱮ
ᱦᱩᱸ
ᱯᱟᱲᱦᱟᱣ ᱠᱚᱫᱚ ᱦᱩᱭ ᱠᱟᱱᱟ, ᱟᱫᱚ ᱱᱤᱛᱚᱜ ᱫᱚ ᱚᱝᱠᱟ ᱯᱷᱤᱨᱤ ᱜᱮ ᱢᱤᱱᱟᱹᱧᱟ᱾ ᱟᱛᱳ ᱴᱚᱞᱟ ᱨᱮ ᱛᱟᱦᱮᱱ ᱦᱚᱲ ᱛᱚ ᱟᱨ ᱟᱞᱮ ᱫᱚ ᱟᱫᱚ ᱦᱮᱜ ᱮ ᱛᱳᱜ ᱥᱚᱢᱚᱭ ᱫᱚ ᱦᱚᱜᱼᱚᱭ ᱟᱫᱚ ᱵᱟᱦᱮᱨᱮ ᱥᱮᱜ ᱞᱮ ᱛᱳᱫᱳᱜᱼᱟ ᱠᱟᱹᱴᱤᱡ᱾ ᱛᱟᱲᱟᱢ ᱵᱟᱲᱟ ᱵᱟᱠᱷᱟᱡ ᱜᱟᱛᱮ ᱠᱚ ᱥᱟᱶ ᱠᱟᱹᱴᱤᱡ ᱜᱚᱞᱯᱷᱚ ᱵᱟᱲᱟ, ᱟᱛᱳ ᱴᱚᱞᱟ ᱠᱚᱨᱮ ᱫᱚ ᱱᱚᱝᱠᱟ ᱜᱮ ᱦᱳᱭᱳᱜᱼᱟ᱾ ᱚᱱᱟ ᱦᱚᱲ ᱥᱟᱶ ᱜᱚᱞ ᱯᱷᱚ ᱡᱟᱦᱟᱸ ᱟᱡᱟᱨᱤ, ᱟᱡᱟᱨᱤ ᱛᱮᱜᱮ ᱫᱤᱱ ᱪᱟᱞᱟᱜᱼᱟ ᱦᱮᱸ ᱥᱮ ᱵᱟᱝ᱾
ᱦᱮᱸ
ᱟᱨ ᱚᱲᱟᱜ ᱨᱮ ᱛᱟᱦᱮᱱ ᱛᱚ ᱥᱟᱨᱟ ᱫᱤᱱ ᱫᱚ ᱵᱷᱟᱹᱜᱤ ᱫᱚ ᱵᱟᱝ ᱵᱩᱡᱷᱟᱹᱜᱼᱟ᱾ ᱠᱟᱹᱴᱤᱡ ᱵᱟᱢ ᱩᱰᱩᱠ ᱵᱟᱲᱟ ᱞᱮᱱᱠᱷᱟᱱ
ᱟᱨ ᱟᱹᱛᱩ ᱨᱮ ᱫᱚ ᱥᱟᱨᱟᱫᱤᱱ ᱜᱮ ᱦᱚᱲ ᱠᱚᱢ ᱧᱟᱢ ᱠᱚᱣᱟ, ᱛᱟᱦᱚᱞᱮ ᱫᱚ ᱴᱷᱤᱠ ᱜᱮ ᱵᱩᱡᱷᱟᱹᱜᱼᱟ᱾
ᱟᱹᱛᱩ ᱠᱚᱨᱮ ᱫᱚ ᱵᱷᱟᱹᱜᱮ ᱜᱮ ᱵᱩᱡᱷᱟᱹᱜᱼᱟ᱾ ᱟᱫᱚ ᱵᱟᱡᱟᱨ ᱨᱮᱫᱚ ᱟᱫᱚ ᱟᱯᱮ ᱡᱟᱦᱟᱸᱭ ᱦᱚᱲ ᱠᱚ ᱢᱮᱱᱟᱜ ᱯᱮᱭᱟ ᱵᱟᱨ ᱯᱮ ᱦᱚᱲ ᱟᱫᱚ ᱟᱯᱮ ᱦᱚᱲ ᱟᱛᱮᱜ ᱜᱮ ᱯᱚᱛᱤᱫᱤᱱ ᱢᱟᱱᱮ ᱫᱤᱱᱟᱹᱢ ᱫᱤᱱ ᱜᱮ ᱛᱟᱦᱮᱸ ᱦᱩᱭᱩᱜ ᱛᱟᱯᱮᱭᱟ᱾
ᱦᱮᱸ ᱟᱫᱚ ᱫᱤᱱᱟᱹᱢ ᱫᱤᱱ ᱫᱚ ᱟᱫᱚ ᱩᱱᱟᱹᱜ ᱴᱷᱤᱠ ᱫᱚ ᱵᱟᱝ ᱵᱩᱡᱷᱟᱹᱜ ᱞᱟᱹᱜᱤᱫᱚᱜᱼᱟ᱾ ᱟᱱ, ᱢᱟᱡᱷᱮ ᱢᱚᱫᱫᱷᱮ ᱫᱚ ᱦᱟᱱᱛᱮ ᱱᱟᱛᱮ ᱥᱮᱱᱚᱜ ᱜᱮᱭᱟᱞᱮ᱾ ᱚᱱᱠᱟ ᱜᱟᱛᱮ ᱠᱚ, ᱦᱮᱸ ᱜᱟᱛᱮ ᱠᱚ ᱯᱷᱳᱱ ᱵᱟᱲᱟ ᱦᱩᱭᱩᱜᱼᱟ, ᱡᱮ ᱪᱚ ᱛᱮᱦᱮᱱ ᱫᱚ ᱱᱚᱛᱮ ᱵᱚᱱ ᱪᱟᱞᱟᱜᱼᱟ ᱥᱮ ᱚᱱᱛᱮ ᱵᱚᱱ ᱪᱟᱞᱟᱜᱼᱟ, ᱟᱨ ᱠᱟᱹᱴᱤᱡ ᱞᱮ ᱛᱟᱲᱟᱢ ᱵᱟᱲᱟ ᱠᱮᱜ ᱜᱮ, ᱟᱨᱚ ᱞᱮ ᱦᱮᱜ ᱮᱱ ᱜᱮ ᱚᱱᱠᱟ ᱜᱮ᱾
ᱚ
ᱡᱟᱭᱜᱮ ᱵᱷᱟᱜᱮ ᱠᱟᱹᱴᱤᱡ ᱢᱚᱱᱮ ᱠᱚᱦᱚᱸ ᱵᱷᱟᱹᱜᱮ ᱵᱩᱡᱷᱟᱹᱜᱼᱟ, ᱟᱨ ᱥᱟᱨᱟ ᱫᱤᱱ ᱯᱟᱲᱦᱟᱣ ᱥᱟᱨᱟ ᱫᱤᱱ ᱯᱟᱲᱦᱟᱣ ᱦᱚᱸᱛᱚ ᱵᱷᱟᱹᱜᱤ ᱵᱟᱝ ᱵᱩᱡᱷᱟᱹᱜᱼᱟ᱾
ᱥᱟᱨᱟᱫᱤᱱ ᱯᱟᱲᱦᱟᱣ ᱦᱚᱸ ᱵᱷᱟᱹᱜᱮ ᱵᱟᱝ ᱵᱩᱡᱷᱟᱹᱜᱼᱟ, ᱟᱫᱚ ᱚᱱᱟ ᱦᱚᱸ ᱥᱚᱢᱳᱭ ᱨᱮᱜᱮ ᱴᱷᱤᱠ ᱜᱮ ᱵᱩᱡᱷᱟᱹᱜᱼᱟ᱾ ᱟᱫᱚ ᱵᱮᱯᱟᱨ ᱦᱩᱭᱩᱜ ᱠᱟᱱ ᱛᱟᱵᱚᱱᱟ, ᱟᱵᱚᱣᱟᱜ ᱢᱟᱱᱮ ᱵᱚᱦᱚᱜ ᱦᱟ ᱛᱟᱝ ᱠᱚᱜᱮ ᱚᱱᱠᱟ, ᱢᱮᱫᱴᱟᱝ ᱤᱭᱟᱹ ᱨᱮ ᱛᱟᱦᱮᱸ ᱞᱮᱱᱠᱷᱟᱱ ᱧᱮᱞ ᱢᱮ ᱚᱱᱟ ᱛᱮᱦᱚᱸ ᱠᱷᱮᱯᱟ ᱠᱷᱮᱯᱟ ᱞᱮᱠᱟᱜᱮ, ᱢᱟᱱᱮ ᱚᱝᱠᱟ ᱠᱟᱹᱴᱤᱡ ᱮᱢ ᱵᱩᱡᱷᱟᱹᱣᱟ᱾ ᱵᱚᱦᱚᱜ ᱤᱭᱟᱹ ᱞᱮᱠᱟ ᱜᱮ᱾ ᱥᱚᱢᱚᱭ ᱨᱮ ᱡᱷᱚᱛᱚ ᱠᱤᱪᱷᱩ ᱜᱮ ᱠᱚᱨᱟᱣ ᱦᱩᱭᱩᱜᱼᱟ᱾
ᱦᱮᱸ᱾
ᱟᱨ ᱡᱟᱦᱟᱸ ᱚᱱᱟ ᱡᱩᱫᱤ ᱯᱟᱲᱦᱟᱜ ᱨᱮᱜᱮ ᱡᱩᱫᱤ ᱵᱚᱱ ᱫᱩᱲᱩᱵ ᱠᱚᱜᱟᱢ ᱥᱟᱨᱟ ᱫᱤᱱ ᱛᱟᱦᱚᱸᱞᱮ ᱟᱨᱦᱚᱸ ᱯᱚᱨᱮ ᱟᱫᱚ ᱮᱴᱟᱜ ᱠᱤᱪᱷᱩ ᱨᱮᱱᱟᱜ ᱫᱚ ᱪᱮᱜ ᱦᱚᱸ ᱢᱚᱱᱮ ᱵᱟᱝ ᱦᱳᱭᱳᱜᱼᱟ, ᱩᱱᱫᱚ ᱠᱷᱟᱹᱞᱤᱢ ᱞᱟᱹᱭᱟ ᱤᱧᱫᱚ ᱚᱠᱟ ᱥᱮᱫ ᱦᱚᱸ ᱵᱟᱹᱧ ᱪᱟᱞᱟᱜᱼᱟ᱾ ᱟᱨ ᱫᱤᱱ ᱫᱤᱱ ᱛᱮ ᱟᱫᱚ ᱚᱱᱟ ᱨᱮᱜᱮ ᱟᱫᱚ ᱤᱭᱟᱹᱜᱼᱟ, ᱦᱮᱣᱟᱣᱱᱤᱜᱼᱟ᱾
ᱦᱳᱭ᱾ ᱟᱫᱚ ᱛᱟᱦᱚᱸᱞᱮ
ᱟᱫᱚ ᱛᱟᱦᱚᱞᱮ ᱱᱤᱭᱟᱹ ᱵᱮᱲᱟ ᱫᱚ ᱟᱫᱚ ᱛᱟᱦᱚᱸᱞᱮ ᱚᱲᱟᱜ ᱥᱮᱜ ᱫᱚ ᱟᱫᱚ ᱵᱟᱢ ᱪᱟᱞᱟᱜᱼᱟ, ᱵᱟᱝ ᱚᱲᱟᱜ ᱠᱷᱚᱱᱮᱢ ᱨᱩᱣᱟᱹᱲ ᱦᱮᱡ ᱟᱠᱟᱱᱟ᱾
ᱦᱮᱸ ᱟᱫᱚ ᱱᱤᱛᱚᱜ ᱫᱚ ᱵᱟᱹᱧ ᱪᱟᱞᱟᱜᱼᱟ, ᱵᱤᱱᱤᱰ ᱠᱚ ᱮᱢ ᱵᱟᱲᱟ ᱠᱟᱛᱮᱫ ᱟᱨ ᱦᱚᱸ ᱥᱮᱱᱚᱜ ᱦᱩᱭᱩᱜᱼᱟ᱾
ᱟᱪᱪᱷᱟ᱾
ᱟᱫᱚ ᱵᱤᱱᱤᱰ ᱮᱢ ᱠᱟᱛᱮ ᱟᱵᱟᱨ ᱠᱞᱟᱥ ᱮᱦᱚᱵᱚᱜ ᱠᱟᱱ ᱛᱟᱞᱮᱭᱟ, ᱟᱞᱮᱭᱟᱜ ᱫᱚ᱾ ᱟᱫᱚ ᱟᱨ ᱦᱚᱸ ᱠᱞᱟᱥ ᱠᱚ ᱪᱟᱞᱟᱜ ᱦᱩᱭᱩᱜᱼᱟ᱾ ᱴᱤᱭᱩᱥᱮᱱ ᱠᱚ ᱦᱟᱛᱟᱣ ᱦᱩᱭ ᱟᱠᱟᱱᱟ᱾ ᱛᱟᱦᱚᱞᱮ ᱚᱱᱟ ᱠᱚ ᱦᱚᱸ ᱪᱟᱞᱟᱜ ᱦᱩᱭᱩᱜ ᱼᱟ᱾
ᱚ ᱛᱟᱦᱚᱞᱮ ᱚᱲᱟᱜ ᱠᱚᱨᱮ ᱫᱚ ᱵᱮᱥᱤ ᱫᱤᱱ ᱛᱟᱦᱮᱸ ᱫᱚ ᱵᱟᱝ ᱜᱟᱱᱚᱜᱼᱟ, ᱟᱨ
ᱦᱮᱸᱻ, ᱵᱮᱥᱤ ᱫᱤᱱ ᱛᱟᱦᱮᱸ ᱫᱚ ᱵᱟᱝ ᱜᱟᱱᱚᱜᱼᱟ᱾ ᱟᱫᱚ ᱠᱚᱞᱮᱡᱽ ᱨᱮ ᱡᱮᱢᱚᱱ ᱥᱚᱱᱤ ᱨᱚᱵᱤᱵᱟᱨ ᱤᱭᱟᱹ ᱪᱷᱩᱴᱤ ᱞᱮ ᱧᱟᱢ ᱮᱫᱟ ᱟᱫᱚ ᱥᱮ ᱫᱤᱱ ᱜᱮ ᱟᱞᱮᱭᱟᱜ ᱴᱤᱭᱩᱥᱮᱱ ᱦᱚᱸ ᱥᱮ ᱫᱤᱱ ᱜᱮ᱾ ᱛᱟᱦᱚᱞᱮ ᱚᱲᱟᱜ ᱪᱟᱞᱟᱣ ᱠᱟᱛᱮᱫ ᱦᱚᱸ ᱛᱟᱦᱮᱱ ᱫᱚ ᱵᱟᱝ ᱞᱮ ᱧᱟᱢ ᱮᱫᱟ᱾
ᱟᱪᱪᱷᱟ᱾
ᱯᱷᱟᱠᱟ ᱫᱚ ᱵᱟᱝ ᱞᱮ ᱧᱟᱢ ᱮᱫᱟ ᱥᱮ ᱨᱚᱠᱚᱢ᱾
ᱵᱮᱥ ᱛᱮ ᱯᱟᱲᱦᱟᱜ ᱛᱟᱵᱚᱱ ᱯᱮ? ᱟᱫᱚ ᱟᱞᱮ ᱫᱚ ᱯᱟᱲᱦᱟᱣ ᱠᱚ ᱞᱮ ᱵᱟᱹᱜᱤ ᱟᱠᱟᱫᱟ᱾
ᱦᱮᱸ ᱯᱟᱲᱦᱟᱣ ᱜᱮ ᱛᱚ ᱯᱟᱲᱦᱟᱜ ᱠᱟᱱ ᱜᱮᱭᱟ ᱞᱮ ᱵᱮᱥ ᱛᱮ ᱜᱮ᱾ ᱪᱮᱥᱴᱟ ᱮᱫᱟ ᱞᱮ ᱡᱟᱛᱮ ᱡᱟᱦᱟᱸ ᱛᱤᱱᱟᱹᱜ ᱱᱟᱯᱟᱭ ᱯᱟᱲᱦᱟᱣ ᱫᱟᱲᱮᱭᱟᱜᱼᱟ ᱩᱱᱟᱹᱜ ᱜᱮ ᱯᱟᱲᱦᱟᱜ ᱟᱞᱮ᱾
ᱛᱤᱱᱟᱹᱜ ᱪᱮᱛᱟᱱ ᱥᱮᱫ ᱨᱟᱠᱟᱵ ᱪᱟᱞᱟᱜᱼᱟ ᱩᱱᱟᱹᱜ ᱜᱮ ᱵᱷᱟᱜᱮ
ᱦᱚᱭ
ᱚᱱᱟ ᱨᱮᱜᱮ ᱢᱮᱱᱟᱜ ᱠᱟᱜ ᱞᱮᱭᱟ ᱡᱟᱛᱮ ᱱᱟᱯᱟᱭ ᱛᱮ ᱦᱩᱭᱩᱜ ᱢᱟ᱾
ᱦᱚᱭ ᱚᱲᱟᱜ ᱦᱚᱲ ᱠᱚ ᱛᱟᱦᱚᱞᱮ ᱱᱚᱜᱼᱚᱭ ᱯᱟᱲᱦᱟᱣ ᱤᱭᱟᱹ ᱨᱮ ᱪᱮᱜ ᱞᱮᱠᱟ ᱢᱟᱱᱮ,